ᱦᱮᱞᱳᱣ
ᱦᱮᱸ ᱜᱚᱝᱠᱮ ᱡᱚᱦᱟᱨ ᱜᱮ
ᱦᱩᱸ ᱡᱚᱦᱟᱨ ᱜᱮ ᱜᱚᱝᱠᱮ, ᱱᱟᱯᱟᱭ ᱵᱟᱲᱟ ᱜᱮᱛᱚ?
ᱦᱮᱸ ᱜᱚᱝᱠᱮ ᱱᱤᱛᱚᱜ ᱞᱮᱠᱟ ᱫᱚ ᱱᱟᱦᱟᱜ ᱱᱟᱯᱟᱭ ᱵᱟᱲᱟ ᱜᱮᱭᱟ ᱟᱨ ᱟᱯᱮ ᱠᱚᱜᱮ ᱪᱮᱜ ᱞᱮᱠᱟ ᱢᱮᱱᱟᱜ ᱟᱠᱟᱜ ᱯᱮᱭᱟ
ᱦᱩᱸ ᱟᱞᱮ ᱠᱚᱦᱚᱸ ᱱᱟᱯᱟᱭ ᱵᱟᱲᱟ ᱜᱮ ᱟᱨᱠᱤ ᱟᱨ ᱚᱲᱟᱜ ᱠᱚᱨᱮᱜ ᱫᱚ ᱡᱷᱚᱛᱚ ᱠᱚ ᱱᱟᱯᱟᱭ ᱜᱮᱭᱟ ᱛᱚ
ᱦᱮᱸ ᱜᱚᱝᱠᱮ ᱱᱟᱯᱟᱭ ᱜᱮ
ᱚ ᱛᱟᱦᱚᱞᱮ ᱨᱚᱦᱚᱭ ᱜᱚᱝᱠᱮ ᱛᱤᱱᱟᱹᱜ ᱫᱟᱹᱨᱤᱡ ᱪᱮᱫ ᱵᱮᱱ ᱪᱤᱠᱟᱹ ᱠᱮᱫᱟ
ᱜᱚᱝᱠᱮ ᱚᱱᱟ ᱠᱚᱫᱚ ᱱᱟᱦᱟᱜ ᱟᱯᱟᱛᱚ ᱫᱚ ᱟᱹᱣᱨᱤ ᱮᱛᱚᱦᱚᱵᱚᱜ ᱦᱩᱭᱩᱜᱼᱟ ᱠᱟᱨᱚᱱ ᱫᱟᱜ ᱡᱟᱹᱲᱤ ᱚᱱᱠᱟ ᱢᱚᱛᱚ ᱱᱟᱦᱟᱜ ᱵᱟᱭ ᱫᱟᱜ ᱡᱟᱹᱲᱤ ᱠᱟᱜ ᱛᱮ ᱪᱟᱥᱵᱟᱥ ᱫᱚ ᱞᱟᱦᱟᱥᱮᱱ ᱫᱚ ᱟᱣᱨᱤ ᱜᱮ ᱤᱫᱤ ᱦᱩᱭᱩᱜᱼᱟ ᱮᱠᱟᱞ ᱜᱮ᱾
ᱚ
ᱦᱮᱸ ᱮᱫᱯᱩᱨᱮ ᱟᱯᱮᱥᱱ ᱜᱤᱭ ᱚᱠᱟ ᱞᱮᱠᱟ ᱱᱟᱦᱟᱜ
ᱟᱞᱮ ᱥᱮᱜ ᱦᱚ ᱜᱚᱝᱠᱮ ᱟᱵᱮᱱ ᱞᱮᱠᱟ ᱚᱵᱚᱥᱛᱟ ᱜᱮ ᱟᱨᱠᱤ ᱫᱟᱜ ᱡᱟᱹᱲᱤ ᱚᱵᱷᱟᱵ ᱛᱮᱜᱮ ᱱᱤᱛᱚᱜ ᱫᱚ ᱦᱩᱸ ᱪᱟᱥ ᱠᱟᱹᱢᱤ ᱫᱚ ᱟᱣᱨᱤ ᱞᱟᱦᱟ ᱦᱳᱭᱳᱜ-ᱟ ᱟᱨᱠᱤ
ᱟᱪᱪᱷᱟ ᱟᱪᱪᱷᱟ
ᱢᱳᱴᱟᱢᱩᱴᱤ ᱪᱟᱨᱟ ᱠᱚᱫᱚ ᱦᱳᱭ ᱦᱮᱡ ᱠᱟᱱᱟ ᱨᱚᱦᱚᱭ ᱫᱚ ᱜᱟᱱᱚᱜᱼᱟ ᱟᱫᱚ ᱨᱚᱦᱚᱭ ᱟᱫᱚ ᱫᱟᱜ ᱵᱟᱠᱷᱟᱡ ᱫᱚ ᱡᱟᱹᱯᱩᱫ ᱫᱚ ᱡᱟᱹᱯᱩᱫᱟᱭ ᱠᱤᱱᱛᱩ ᱚᱝᱠᱟ ᱞᱮᱠᱟ ᱡᱮ ᱠᱷᱮᱛ ᱠᱚᱨᱮᱜ ᱮ ᱛᱮᱸᱜᱚᱱᱟ ᱚᱝᱠᱟ ᱞᱮᱠᱟ ᱫᱚ ᱟᱨᱤ ᱫᱟᱜᱟᱭ ᱮᱠᱷᱚᱱ ᱦᱚᱸ
ᱟᱪᱪᱷᱟ ᱟᱪᱪᱷᱟ ᱦᱮᱸ ᱜᱚᱝᱠᱮ ᱟᱞᱮ ᱥᱮᱱ ᱦᱚᱸ ᱦᱟᱸᱜ ᱚᱱᱠᱟ ᱜᱮ ᱫᱟᱜ ᱫᱚ ᱦᱟᱞᱠᱟ ᱥᱟᱞᱠᱷᱟᱭ ᱫᱟᱜ ᱠᱮᱫ ᱜᱮᱭᱟ ᱢᱮᱱᱠᱷᱟᱱ ᱛᱚᱞᱟ ᱠᱚ ᱥᱮ ᱡᱟᱦᱟᱸ ᱛᱚᱞᱟ ᱠᱚ ᱮᱨᱟᱯᱷᱚᱨ ᱵᱟᱲᱟ ᱦᱩᱭ ᱠᱟᱱ ᱚᱱᱟ ᱠᱚ ᱵᱟᱠᱷᱨᱟ ᱛᱮᱜᱮ ᱱᱟᱦᱟᱜ ᱫᱟᱜ ᱫᱚᱭ ᱧᱩᱨᱩᱭᱮᱱ ᱞᱮᱠᱟᱞᱮ ᱵᱩᱡᱷᱟᱹᱣ ᱠᱮᱜᱼᱟ ᱢᱮᱱᱠᱷᱟᱱ
ᱠᱷᱮᱛ ᱵᱟᱹᱫᱽ ᱨᱮ ᱱᱤᱦᱟᱹᱛ ᱛᱤᱡ ᱫᱟᱜ ᱛᱤᱸᱜᱩ ᱞᱮᱱᱠᱷᱟᱱ ᱟᱹᱰᱤ ᱱᱟᱯᱟᱭ ᱦᱩᱭ ᱠᱚᱜ ᱠᱮᱭᱟ ᱠᱟᱨᱚᱱ ᱟᱵᱚᱣᱟᱜ ᱠᱟᱹᱢᱤ ᱫᱚ ᱟᱥᱩᱞ ᱠᱟᱹᱢᱤ ᱫᱚ ᱱᱤᱭᱟᱹ ᱠᱟᱱ ᱛᱟᱵᱚᱱ ᱜᱮᱭᱟ ᱠᱟᱨᱚᱱ
ᱦᱮᱸ ᱦᱮᱸ
ᱡᱟᱦᱟᱸ ᱩᱰᱟᱹᱝ ᱜᱮ ᱠᱟᱹᱢᱤᱭᱟᱵᱚᱱ ᱢᱤᱫ ᱵᱤᱛᱛᱟᱹ ᱚᱱᱟ ᱞᱟᱡ ᱞᱟᱹᱜᱤᱫ ᱛᱮᱜᱮᱛᱚ ᱱᱟᱦᱟᱜ ᱱᱚᱣᱟ ᱠᱚᱫᱚ ᱵᱚᱱ ᱠᱟᱹᱢᱤ ᱜᱮᱭᱟ
ᱦᱮᱸ ᱦᱮᱸ ᱦᱮᱸ
ᱟᱵᱚᱣᱟᱜ ᱫᱚ ᱱᱚᱣᱟ ᱜᱮᱛᱚ ᱢᱟᱨᱟᱝ ᱟᱵᱚᱣᱟᱜ ᱫᱚ ᱱᱚᱣᱟ ᱜᱮᱛ ᱛᱚ ᱢᱟᱨᱟᱝ ᱠᱟᱹᱢᱤ ᱥᱮ ᱪᱟᱥ ᱡᱩᱫᱤ ᱵᱟᱝ ᱦᱩᱭᱩᱜᱼᱟ ᱛᱟᱦᱚᱞᱮ ᱡᱚᱢ ᱦᱩᱭᱩᱜᱼᱟ ᱪᱤᱠᱟᱹᱛᱮ
ᱦᱮᱸ ᱜᱚᱝᱠᱮ ᱮᱸ ᱜᱚᱝᱠᱮ ᱢᱮᱱᱫᱚ ᱱᱚᱜᱼᱚᱭ ᱡᱮ ᱱᱚᱣᱟ ᱮᱯ ᱨᱮ ᱡᱟᱦᱟᱸ ᱛᱤᱱᱟᱹᱜ ᱢᱟᱨᱟᱝ ᱵᱚᱦᱚᱜ ᱠᱚ ᱡᱟᱦᱟᱸ ᱩᱰᱟᱹᱝ ᱴᱟᱭᱤᱢ ᱠᱚ ᱮᱢ ᱟᱠᱟᱱ ᱚᱱᱟ ᱴᱟᱭᱤᱢ ᱛᱟᱞᱟᱨᱮ ᱟᱞᱟᱝ ᱡᱩᱫᱤ ᱢᱤᱫ ᱴᱤᱡ ᱱᱟᱯᱟᱭ ᱧᱚᱜ ᱥᱟᱠᱟᱢ ᱵᱟᱨᱮ ᱛᱮᱞᱟᱝ ᱟᱨᱚᱯᱚᱲ ᱠᱚᱜᱼᱟ ᱱᱤᱦᱟᱹᱛᱤ ᱯᱟᱞᱮ ᱱᱟᱯᱟᱭ ᱠᱚᱜᱼᱟ᱾
ᱴᱷᱤᱠᱟᱹᱱ ᱜᱮᱭᱟ ᱛᱟᱦᱞᱮ ᱞᱟᱹᱭ ᱜᱚᱝᱠᱮ ᱟᱢ ᱜᱮ ᱛᱟᱦᱞᱮ ᱞᱟᱹᱭ ᱛᱟᱞᱟᱝ ᱢᱮ ᱢᱟ
ᱜᱚᱢᱠᱮ ᱟᱵᱮᱱ ᱴᱷᱮᱱ ᱡᱩᱫᱤ ᱱᱚᱠᱟᱱᱟᱜ ᱥᱟᱠᱟᱢ ᱢᱮᱱᱟᱜ ᱠᱷᱟᱱ ᱟᱵᱤᱱ ᱜᱮ ᱦᱮᱵᱮᱱ ᱞᱟᱹᱭ ᱞᱮᱠᱷᱟᱱ ᱱᱟᱯᱟᱭ ᱠᱚᱜ ᱫᱚ
ᱩᱸ ᱟᱵᱮᱱ ᱜᱮ ᱮᱦᱚᱵ ᱞᱮᱵᱮᱱ ᱥᱮ ᱛᱟᱯᱚᱨᱮ ᱟᱞᱤᱧ ᱦᱟᱸᱜ ᱞᱤᱧ
ᱟᱫᱚ ᱜᱚᱝᱠᱮ ᱥᱟᱠᱟᱢ ᱵᱟᱨᱮ ᱯᱟᱪᱮᱫ ᱚᱱᱟ ᱥᱟᱠᱟᱢ ᱟᱵᱮᱱ ᱵᱟᱵᱮᱱ ᱜᱟᱞᱚᱪ ᱫᱟᱲᱮᱭᱟᱜᱼᱟ
ᱦᱩᱸ ᱫᱟᱲᱮᱭᱟᱜ ᱜᱮᱭᱟᱞᱤᱢ ᱢᱟᱥᱮ ᱟᱵᱮᱱ ᱦᱟᱸᱜ ᱮᱦᱚᱵ ᱞᱮ
ᱟᱪᱪᱷᱟ ᱢᱮᱱᱫᱚ ᱟᱵᱚ ᱚᱲᱟᱜ ᱠᱚᱨᱮᱱ ᱡᱟᱦᱟᱸ ᱛᱤᱱᱟᱹᱜ ᱡᱤᱵᱽ-ᱡᱤᱭᱟᱹᱞᱤ ᱟᱵᱚ ᱛᱤᱱᱟᱹᱜ ᱜᱟᱱ ᱪᱮᱫ ᱠᱚ ᱠᱚ ᱮᱢᱟᱵᱚᱱ ᱠᱟᱱᱟ ᱥᱮ ᱟᱵᱚ ᱩᱱᱠᱩ ᱟᱸ ᱪᱮᱫ ᱠᱚ ᱡᱚᱢᱟᱜ ᱠᱚᱵᱚᱱ ᱮᱢᱟ ᱞᱮᱠᱚ ᱠᱷᱟᱱ ᱟᱹᱰᱤ ᱱᱟᱭ ᱱᱟᱯᱟᱭ ᱛᱮ ᱢᱮᱱᱫᱚ ᱡᱤᱵ ᱡᱤᱭᱟᱹᱞᱤ ᱫᱚ ᱥᱤᱢ ᱥᱩᱠ ᱥᱩᱠᱷᱨᱤ ᱰᱟᱝᱨᱤ ᱢᱮᱨᱚᱢ ᱵᱷᱤᱰᱤ ᱩᱱᱠᱩ ᱠᱚ ᱵᱟᱨᱮ ᱛᱮᱱᱟᱜ ᱨᱚᱯᱚᱲᱟ ᱥᱮ ᱪᱮᱫ ᱜᱚᱝᱠᱮ
ᱟᱨ ᱪᱮᱫ ᱠᱟᱱ ᱜᱮᱭᱟ ᱚᱱᱟᱢᱟ
ᱦᱮᱸ ᱦᱚ
ᱦᱚᱸ
ᱜᱚᱝᱠᱮ ᱛᱟᱦᱚᱞᱮ ᱟᱯᱮ ᱫᱤᱥᱚᱢ ᱫᱚ ᱱᱟᱦᱟᱜ ᱚᱱᱠᱟ ᱫᱚ ᱠᱟᱲᱟ ᱰᱟᱝᱨᱤ ᱠᱚᱫᱚ ᱱᱟᱜ ᱯᱮ ᱟᱹᱥᱩᱞ ᱟᱠᱟᱫ ᱠᱚᱜᱮᱭᱟ ᱥᱮ ᱵᱟᱝᱜᱮ?
ᱦᱟᱹᱥᱩ ᱦᱩᱭ ᱠᱟᱱ ᱜᱮᱭᱟ ᱜᱚᱝᱠᱮ ᱟᱞᱮ ᱥᱮᱫ ᱵᱤᱨ ᱫᱤᱥᱚᱢ ᱦᱚᱲ ᱠᱟᱱᱟᱞᱮ ᱥᱮ ᱢᱟᱱᱮ ᱥᱮᱱ ᱵᱟᱲᱟ ᱦᱩᱭ ᱟᱠᱟᱱᱟ ᱥᱤᱭᱳᱜ ᱞᱟᱹᱜᱤᱫ ᱰᱟᱝᱨᱤ ᱠᱚᱦᱚᱸ ᱢᱮᱱᱟᱜ ᱠᱚᱣᱟ ᱟᱨᱠᱤ ᱨᱟᱵᱟᱝ ᱮᱫ ᱠᱚᱣᱟ
ᱟᱪᱪᱷᱟ ᱟᱪᱪᱷᱟ ᱟᱪᱪᱷᱟ ᱟᱪᱪᱷᱟ
ᱜᱚᱢᱠᱮ ᱟᱯᱮ ᱥᱮᱫ
ᱯᱩᱭᱞᱩ ᱨᱮ ᱢᱮᱫ ᱦᱮᱸ ᱯᱳᱭᱞᱳ ᱨᱮ ᱢᱮᱱ ᱞᱮᱠᱷᱟᱱ ᱫᱚ ᱟᱞᱮ ᱫᱤᱥᱚᱢ ᱫᱚ ᱦᱟᱜ ᱠᱟᱰᱟ ᱰᱟᱹᱝᱨᱤ ᱢᱮᱨᱚᱢ ᱵᱷᱤᱰᱤ ᱟᱫᱚ ᱱᱟᱦᱟᱜ ᱟᱹᱰᱤ ᱡᱟᱹᱥᱛᱤ ᱤᱭᱟᱹ ᱫᱷᱟᱨᱟ ᱜᱮᱞᱮ ᱟᱹᱥᱩᱞ ᱠᱚᱣᱟ ᱦᱮᱸ ᱢᱮᱱᱫᱚ ᱟᱵᱚ ᱡᱮ ᱱᱚᱜᱼᱚᱭ ᱥᱮᱫᱟᱭ ᱦᱟᱯᱲᱟᱢ ᱴᱷᱮᱡ ᱠᱷᱚᱱ ᱱᱩᱠᱩ ᱠᱟᱰᱟ ᱰᱝᱨᱤ ᱥᱮ ᱢᱮᱨᱚᱢ ᱵᱷᱤᱰᱤ ᱫᱚᱦᱚ ᱟᱹᱜᱩ ᱟᱠᱟᱫ ᱠᱚᱠᱚ ᱱᱩᱠᱩᱣᱟᱜ ᱢᱤᱫᱴᱤᱱ ᱥᱩ ᱥᱩᱵᱤᱫᱷᱟ ᱢᱮᱱᱟᱜ ᱠᱷᱟᱹ ᱛᱮᱜᱮ ᱱᱟᱦᱟᱜ ᱟᱵᱚ ᱥᱮᱫᱟᱭ ᱠᱚᱨᱮᱱ ᱦᱟᱯᱲᱟᱢ ᱥᱮ ᱢᱤᱫ ᱜᱟᱹᱠᱷᱩᱲᱤᱭᱟᱹᱱ ᱠᱚ ᱱᱩᱠᱩᱣᱟᱜ ᱱᱩᱠᱩ ᱟᱛᱮᱜ ᱜᱮ ᱟᱠᱚᱣᱟᱜ ᱪᱟᱥᱵᱟᱥ ᱦᱮᱸ ᱥᱮ ᱚᱱᱠᱟᱱᱟᱜ ᱢᱤᱫᱴᱤᱡ ᱥᱟᱨ ᱢᱮᱱᱛ ᱛᱮ ᱢᱮᱱᱫᱚ ᱡᱳᱭᱵᱚᱥᱟᱨ ᱢᱮᱱᱫᱚ ᱱᱩᱠᱩ ᱰᱟᱹᱟᱝᱨᱤ ᱠᱟᱰᱟᱣᱟᱜ ᱥᱮ ᱢᱮᱨᱚᱢ ᱵᱷᱤᱰᱤᱭᱟᱜ ᱜᱩᱨᱤᱡ ᱥᱤᱢ ᱤᱡ ᱚᱱᱟ ᱢᱮᱱᱛᱮᱵᱚᱱ ᱵᱟᱰᱟᱭ ᱫᱚ ᱚᱱᱟ ᱠᱚ ᱫᱤᱭᱮᱹ ᱠᱚᱛᱮ ᱜᱮ ᱱᱟᱦᱟᱜ ᱦᱩᱲᱩ ᱥᱮ ᱡᱟ ᱡᱟᱵᱚᱛᱤᱭᱚ ᱠᱚ ᱪᱟᱥ ᱵᱟᱲᱟᱭᱮᱫ ᱛᱟᱦᱮᱱ ᱜᱮᱭᱟ ᱩᱱ ᱚᱠᱛᱚ ᱫᱚ ᱟᱹᱰᱤ ᱠᱟᱹᱴᱤᱡ ᱴᱟᱠᱟ ᱯᱩᱭᱥᱟᱹ ᱟᱨᱡᱟᱣ ᱫᱤᱭᱮ ᱫᱚ ᱠᱟᱹᱴᱤᱡ ᱟᱹᱰᱤ ᱠᱚᱢ ᱛᱟᱦᱮᱸ ᱠᱟᱱᱟ ᱮᱭ ᱠᱟᱨᱚᱱ ᱛᱮ ᱱᱟᱦᱟᱜ ᱡᱟ ᱩᱰᱟᱹᱝ ᱴᱟᱠᱟ ᱯᱚᱭᱥᱟ ᱩᱰᱩᱠᱚᱜ ᱟᱠᱟᱱ ᱛᱟᱸᱦᱮᱫ ᱱᱩᱠᱩ ᱢᱮᱨᱚᱢ ᱵᱷᱤᱲᱤ ᱴᱷᱮᱡ ᱠᱷᱚᱱᱟᱜ ᱜᱮ ᱟᱨ ᱚᱱᱠᱟᱱᱟᱜ ᱠᱟᱹᱢᱤ ᱠᱟᱨᱡᱟᱣ ᱠᱚᱦᱚᱸ ᱩᱱᱟᱹᱜ ᱮᱠᱴᱟ ᱵᱟᱝ ᱛᱟᱦᱮᱸ ᱠᱟᱱᱛᱮ ᱱᱤᱦᱟᱹᱛᱤ ᱱᱩᱠᱩ ᱰᱟᱝᱨᱤ ᱢᱮᱨᱚᱢ ᱫᱚᱦᱚ ᱠᱟᱛᱮᱫ ᱡᱟ ᱩᱰᱟᱹᱝ ᱜᱮ ᱠᱟᱹᱢᱤ ᱦᱚᱸᱠᱚ ᱠᱟᱹᱢᱤᱭᱟᱠᱚᱣᱟ ᱢᱮᱱᱫᱚ
ᱟᱨ ᱥᱤᱭᱳᱜ ᱥᱮ ᱟᱭᱢᱟ ᱟᱭᱢᱟ ᱪᱟᱥ ᱵᱟᱥ ᱨᱮ ᱜᱚᱲᱚ ᱥᱚᱯᱚᱦᱚᱫ ᱠᱚ ᱮᱢᱚᱜᱼᱟ ᱟᱨ ᱚᱱᱠᱟᱜᱮ ᱚᱱᱟ ᱥᱟᱞᱟᱜ ᱛᱮ ᱠᱤᱪᱷᱩ ᱠᱟᱹᱣᱰᱤ ᱥᱮ ᱠᱤᱪᱷᱩ ᱴᱟᱠᱟ ᱦᱚᱸ ᱟᱨᱡᱟᱣ ᱜᱚᱫᱚᱜ ᱜᱮᱭᱟ ᱟᱨ
ᱦᱩᱸ
ᱟᱨ ᱱᱩᱠᱩ ᱠᱟᱰᱟ ᱰᱟᱝᱨᱤ ᱫᱚᱦᱚ ᱞᱮᱠᱚ ᱠᱷᱟᱱ
ᱚᱵᱚᱥᱥᱳ ᱡᱟᱦᱟᱸ ᱛᱤᱱᱟᱹᱜ ᱢᱟᱱᱮ ᱮᱢᱟᱨᱡᱮᱱᱥᱤ ᱠᱚᱨᱮ ᱡᱟᱦᱟᱱᱟᱜ ᱠᱟᱹᱢᱤ ᱠᱚᱨᱮ ᱟᱹᱰᱤ ᱵᱷᱟᱜᱤ ᱜᱮ ᱥᱩᱵᱤᱫᱷᱟᱜᱼᱟ ᱵᱟᱝ
ᱦᱮᱸ ᱜᱚᱝᱠᱮ ᱢᱮᱱ ᱞᱮᱠᱷᱟᱱ ᱫᱚ ᱱᱩᱠᱩ ᱡᱮ ᱟᱵᱚ ᱥᱤᱢ ᱥᱩᱠᱨᱤ ᱩᱱᱠᱩ ᱠᱚ ᱡᱩᱫᱤ ᱵᱚᱱ ᱟᱹᱥᱩᱞ ᱠᱚᱣᱟ ᱥᱮ ᱟᱹᱥᱩᱞ ᱟᱠᱟᱫ ᱠᱚᱜᱮᱭᱟᱵᱚᱱ ᱩᱱᱠᱩ ᱠᱚ ᱫᱚᱦᱚ ᱫᱚ ᱟᱹᱰᱤ ᱱᱤᱦᱟᱹᱛᱤ ᱟᱹᱰᱤ ᱱᱟᱯᱟᱭ ᱜᱮᱭᱟ ᱢᱮᱱᱫᱚ ᱡᱮ ᱠᱚᱱᱳ ᱚᱱᱮ ᱟᱵᱮᱱ ᱵᱮᱱ ᱞᱟᱹᱭ ᱠᱮᱫ ᱞᱮᱠᱟ ᱡᱟᱦᱟᱱᱟᱜ ᱫᱩᱠ ᱵᱤᱯᱚᱫ ᱨᱮ ᱥᱚᱸᱜᱮ ᱥᱚᱝ ᱠᱤᱨᱤᱧ ᱟᱹᱠᱷᱨᱤᱧ ᱠᱟᱛᱮᱫ ᱨᱮᱦᱚᱸ ᱟᱵᱚᱣᱟᱜ ᱡᱟᱦᱟᱸ ᱱᱟᱯ ᱴ--ᱟᱭ ᱡᱤᱵᱚᱱ ᱚᱱᱟ ᱟᱨᱦᱚᱵᱚᱱ ᱱᱟᱯᱟᱭ ᱫᱟᱲᱮᱭᱟᱜᱼᱟ ᱢᱮᱱᱫᱚ
ᱦᱮᱸ ᱦᱮᱸ
ᱚᱱᱟ ᱠᱷᱚᱱᱟᱜ ᱫᱚ ᱵᱟᱵᱚᱱ ᱡᱟᱹᱥᱛᱤ ᱫᱟᱲᱮᱭᱟᱜᱼᱟ ᱟᱨ ᱪᱮᱥᱴᱟ ᱢᱟᱫᱽᱫᱷᱚᱢ ᱦᱩᱭ ᱞᱮᱱᱠᱷᱟᱱ ᱪᱮᱥᱴᱟ ᱛᱟᱞᱟ ᱛᱮᱫᱚ ᱪᱤᱠᱟᱹᱭᱟᱵᱱ ᱦᱮᱸ ᱥᱮ ᱵᱟᱝ ᱦᱚᱸ ᱛᱟᱦᱚᱞᱮ ᱦᱮᱸ ᱜᱚᱝᱠᱮ
ᱵᱮᱱ ᱞᱟᱹᱭᱟ ᱞᱟᱦᱟᱛᱮ ᱵᱟᱝ ᱟᱹᱞᱤᱧ ᱞᱤᱧ ᱞᱟᱹᱭ ᱮᱫᱟ ᱞᱟᱦᱟᱛᱮᱱ ᱦᱟᱯᱲᱟᱢ ᱠᱚᱫᱚ ᱪᱮᱫ ᱞᱮᱠᱟ ᱢᱟᱱᱮ ᱞᱟᱦᱟ ᱛᱮᱫᱚ ᱵᱮᱝᱠ ᱯᱷᱮᱸᱠ ᱠᱚ ᱵᱟᱝ ᱛᱟᱦᱮᱸ ᱠᱟᱱᱟ ᱥᱮ ᱴᱟᱠᱟ ᱯᱚᱭᱥᱟ ᱡᱩᱫᱤ ᱴᱩᱠ ᱴᱟᱠ ᱠᱚ ᱟᱨᱡᱟᱜ ᱣᱮᱫ ᱜᱚᱝᱠᱮ ᱟᱠᱟ ᱨᱮᱠᱚ ᱫᱚᱦᱚᱭᱟ ᱰᱟᱝᱨᱤ ᱠᱟᱰᱟ ᱠᱤᱨᱤᱧ ᱠᱟᱛᱮᱫ ᱜᱮᱠᱚ ᱫᱚᱦᱚ ᱠᱟᱠᱚᱣᱟ ᱫᱚᱨᱠᱟᱨᱚᱜᱼᱟ ᱴᱟᱠᱟ ᱯᱚᱭᱥᱟ ᱟᱹᱠᱷᱨᱤᱧ ᱵᱟᱲᱟ ᱠᱟᱛᱮᱫ ᱾ ᱡᱟ ᱯᱟᱨᱚᱢᱚᱜᱼᱟ ᱢᱟᱨᱟᱝ ᱢᱟᱨᱟᱝ ᱠᱟᱹᱢᱤ ᱾
ᱦᱮᱸ ᱜᱚᱝᱠᱮ ᱦᱮᱸ ᱦᱮᱸ ᱦᱮᱸ ᱾ ᱜᱚᱝᱠᱮ ᱚᱱᱠᱟᱜᱮ ᱟᱞᱮ ᱫᱤᱥᱚᱢ ᱫᱚ ᱱᱟᱦᱟᱜ ᱚᱱᱠᱟᱜᱮ ᱥᱩᱠᱨᱤ ᱠᱚᱦᱚᱸ ᱦᱚᱸ ᱟᱹᱰᱤ ᱡᱟᱹᱥᱛᱤ ᱜᱮᱞᱮ ᱟᱹᱥᱩᱞ ᱟᱠᱟᱫ ᱠᱚᱣᱟ ᱢᱮᱱᱫᱚ, ᱢᱤᱼᱢᱤᱫᱴᱟᱝ ᱚᱲᱟᱜ ᱨᱮ ᱵᱟᱨᱭᱟ ᱯᱮᱭᱟ ᱠᱟᱛᱮᱫ ᱥᱩᱠᱨᱤ ᱠᱩᱰᱩ ᱥᱮ ᱮᱸᱜᱟ ᱚᱱᱠᱟᱱᱟᱜ ᱦᱟᱸᱜ ᱢᱮᱱᱟᱜ ᱟᱠᱟᱫ ᱠᱚᱛᱟᱞᱮᱭᱟ,
ᱚ
ᱦᱮᱸ ᱩᱱᱠᱩ ᱦᱚᱸ ᱡᱟ ᱩᱰᱟᱹᱝ ᱦᱚᱭᱛᱳ ᱡᱟᱦᱟᱸᱭ ᱫᱚ᱾ ᱠᱩᱞᱭᱟᱹᱣ ᱫᱟᱲᱮᱭᱟᱜ ᱠᱟᱱ ᱞᱩᱵᱩᱜ ᱠᱟᱹᱴᱤᱡ ᱠᱤᱨᱤᱧ ᱫᱟᱲᱮᱭᱟᱜᱼᱟᱭ ᱩᱱᱤ ᱫᱚ ᱞᱩᱵᱩᱜ ᱮ ᱠᱷᱟᱣᱟ ᱠᱚᱣᱟ ᱟᱨ ᱡᱟᱦᱟᱸᱭ ᱠᱚ ᱩᱱᱠᱟ ᱵᱟᱝᱠᱚ ᱠᱤᱨᱤᱧ ᱫᱟᱲᱮᱭᱟᱜ ᱩᱱᱠᱩ ᱫᱚ ᱚᱲᱟᱜ ᱨᱮᱱᱟᱜ ᱢᱟᱺᱰᱤ ᱫᱟᱜ ᱧᱩ ᱥᱟᱨᱮᱡ ᱛᱮᱜᱮ ᱱᱟᱦᱟᱜ ᱥᱩᱠᱨᱤ ᱫᱚᱭ ᱟᱹᱥᱩᱞ ᱮᱭᱟ ᱾
ᱦᱩᱸ ᱦᱩᱸ ᱟᱨ ᱟᱲᱟᱜ ᱟᱲᱟᱜ ᱦᱚᱸᱠᱚ ᱟᱲᱟᱜ ᱠᱚᱜᱮᱭᱟ ᱢᱟᱡᱷᱮ ᱥᱟᱡᱷᱮ ᱵᱟᱝ ᱡᱟᱜᱮ ᱫᱚ ᱠᱟᱹᱴᱤᱡ ᱾ ᱛᱮᱨᱟ ᱟᱠᱚ ᱡᱚᱢ ᱵᱟᱲᱟᱭᱟ ᱩᱴᱟᱹ ᱵᱟᱲᱟᱭᱟᱠᱚ᱾
ᱟᱫᱚ ᱯᱷᱟᱸᱠᱟ ᱫᱤᱱ ᱢᱮᱱᱫᱚ ᱦᱩᱲᱩ ᱨᱟᱠᱟᱵ-ᱟ ᱚᱠᱛᱚ ᱥᱮ ᱦᱩᱲᱩ ᱠᱚ ᱚᱲᱟᱜ ᱵᱚᱱ ᱜᱟᱹᱰᱤ ᱤᱫᱤᱭᱟ ᱩᱱ ᱚᱠᱛᱚ ᱫᱚ, ᱱᱟᱦᱟᱜ ᱟᱲᱟᱜ ᱠᱟᱛᱮᱫ ᱜᱮ ᱱᱟᱦᱟᱜ ᱥᱩᱠᱨᱤ ᱦᱚᱸᱠᱚ ᱛᱟᱦᱮᱱ ᱜᱮᱭᱟ ᱡᱟᱹᱥᱛᱤ ᱫᱚ᱾
ᱟᱨ ᱚᱱᱠᱟ ᱡᱩᱫᱤ ᱟᱵᱟᱫ ᱠᱚ ᱛᱟᱦᱮᱱ ᱜᱮᱭᱟ ᱩᱱ ᱥᱚᱢᱚᱭ ᱫᱚᱠᱚ ᱛᱚᱞ ᱠᱚᱣᱟ᱾
ᱚᱵᱚᱥᱳᱭ ᱵᱟᱠᱷᱟᱡ ᱥᱩᱠᱨᱤ ᱫᱚ ᱠᱟᱹᱴᱤᱡ ᱠᱚ ᱡᱩᱫᱤ᱾ ᱟᱸᱚᱢ ᱵᱮᱱ ᱥᱩᱠᱨᱤ ᱡᱩᱫᱤ ᱵᱮᱱ ᱟᱲᱟᱜ ᱠᱟᱠᱚᱣᱟ ᱥᱩᱠᱨᱤ ᱫᱚ ᱠᱟᱹᱴᱤᱡ ᱠᱚ ᱵᱚᱫᱽᱢᱟᱥ ᱧᱚᱜ ᱜᱮᱭᱟ ᱥᱮ, ᱩᱱᱫᱚ ᱦᱟᱹᱱᱤ ᱟᱵᱟᱫᱽ᱾ ᱨᱮ ᱱᱤᱭᱟᱹ ᱟᱵᱟᱫᱽ ᱨᱮ ᱵᱚᱞᱚ ᱠᱟᱛᱮᱜ ᱮ ᱡᱚᱢ ᱛᱟᱠᱚᱣᱟ ᱦᱟᱸᱜ ᱮᱜᱮᱨ ᱟᱠᱚ ᱚᱱᱟᱛᱮ ᱛᱚᱞ ᱜᱮ ᱵᱷᱟᱜᱮᱹᱭᱟ ᱟᱨᱠᱤ,
ᱦᱮᱸ ᱜᱚᱝᱠᱮ ᱟᱨ ᱢᱮᱱ ᱞᱮᱠᱷᱟᱱ ᱫᱚ ᱱᱚᱜᱼᱚᱭ ᱡᱮᱹ ᱟᱵᱚ᱾ ᱥᱟᱱᱛᱟᱲ ᱟᱵᱚ ᱱᱩᱠᱩ ᱜᱟᱹᱭ ᱠᱟᱰᱟ ᱰᱟᱝᱨᱤ ᱵᱚᱱ ᱫᱚᱦᱚ ᱟᱠᱟᱫ ᱠᱚᱣᱟ ᱱᱤᱦᱟᱹᱛᱤ, ᱟᱹᱰᱤ ᱱᱟᱯᱟᱭ ᱟᱠᱟᱜᱼᱟ ᱵᱚᱱ ᱢᱮᱱᱫᱚ ᱱᱚᱜᱼᱚᱭ ᱡᱮᱹ ᱟᱵᱚᱣᱟᱜ ᱡᱟᱦᱟᱸᱛᱤᱱᱟᱹᱜ ᱚᱱᱠᱟᱱᱟᱜ ᱵᱚᱸᱜᱟ ᱵᱩᱨᱩ ᱥᱮ ᱥᱟᱱᱟᱢ ᱞᱟ ᱮᱠᱴᱩ ᱵᱚᱸᱜᱟ ᱵᱩᱨᱩ ᱠᱚᱨᱮ ᱟᱵᱚᱣᱟᱜ ᱰᱟᱝᱨᱤ ᱜᱩᱨᱤᱡ᱾ ᱯᱩᱭᱞᱩ ᱞᱟᱜᱟᱜᱼᱟ ᱚᱱᱟ, ᱚᱱᱟ ᱵᱟᱫᱽ ᱨᱮ ᱱᱟᱦᱟᱜ ᱮᱴᱟᱜᱟᱜ ᱠᱟᱹᱢᱤ ᱦᱚᱨᱟ ᱫᱚᱵᱚᱱ ᱮᱛᱚᱦᱚᱵᱟ᱾
ᱦᱮᱸ ᱦᱮᱸ ᱦᱮᱸ ᱜᱚᱝᱠᱮ ᱟᱹᱰᱤ ᱡᱚᱛᱷᱟᱛ ᱠᱟᱛᱷᱟ ᱵᱚᱱ ᱞᱟᱹᱭ ᱟᱠᱟᱫ ᱱᱚᱣᱟ ᱫᱚ ᱚᱵᱚᱥᱳᱭ᱾
ᱦᱮᱸ ᱚᱱᱠᱟᱜᱮ ᱢᱟᱱᱮ ᱱᱩᱠᱩ ᱢᱮᱱᱫᱚ ᱮ ᱥᱤᱢ, ᱥᱤᱢ ᱦᱚᱸ ᱚᱱᱠᱟᱜᱮ᱾ ᱟᱹᱰᱤ ᱟᱭᱢᱟ ᱟᱭᱢᱟ ᱞᱟᱹᱠᱛᱤ ᱨᱮᱸᱦᱚ ᱠᱚ ᱞᱟᱜᱟᱜ ᱜᱮᱭᱟ ᱚᱭ ᱠᱟᱨᱚᱱ ᱛᱮ ᱱᱟᱦᱟᱜ ᱟᱵᱚ ᱥᱟᱱᱛᱟᱲ ᱢᱟᱹᱱᱢᱤ ᱫᱚ ᱟᱹᱰᱤ ᱡᱟᱹᱥᱛᱤ ᱜᱮᱵᱚᱱ ᱟᱹᱥᱩᱞ ᱠᱚᱣᱟ ᱢᱮᱱᱫᱚ᱾
ᱦᱮᱸ ᱦᱮᱸ
ᱵᱚᱸᱜᱟ ᱵᱩᱨᱩ ᱟᱵᱚᱨᱮᱱ ᱮᱸ ᱥᱮᱫᱟᱭ ᱦᱟᱯᱲᱟᱢ ᱠᱚ ᱡᱟᱦᱟᱸ ᱞᱮᱠᱟ ᱵᱚᱸᱜᱟᱼ ᱵᱩᱨᱩ ᱠᱚ ᱦᱮᱣᱟ ᱟᱠᱟᱫ ᱠᱚ ᱚᱱᱠᱟᱜᱮ ᱚᱱᱠᱟ ᱢᱟᱪᱷᱟ ᱜᱮ, ᱟᱵᱚ ᱦᱚᱸᱛᱚ ᱞᱟᱜᱟᱣ ᱟᱵᱚᱱᱟ ᱟᱨ ᱩᱱᱠᱩ ᱠᱚ ᱚᱱᱟ ᱚᱱᱟ ᱠᱚ ᱥᱤᱢ ᱥᱮ ᱜᱮᱰᱮ, ᱩᱱᱠᱩ ᱠᱚ ᱡᱩᱫᱤ ᱵᱟᱵᱚᱱ ᱮᱢᱟ ᱠᱚᱣᱟ ᱵᱚᱪᱷᱚᱨ ᱨᱮ ᱩᱱᱠᱩ ᱦᱚᱸ ᱩᱥᱟᱹᱫ ᱟᱹᱲᱤᱥ ᱛᱟᱦᱮᱸᱱ ᱛᱟᱠᱚᱣᱟ,
ᱦᱮᱸ ᱛᱟᱦᱮᱱ ᱛᱟᱠᱚᱣᱟ, ᱟᱵᱚ ᱡᱮᱢᱚᱱ ᱥᱮᱛᱟᱜ ᱟᱹᱭᱩᱵ ᱵᱚᱱ ᱡᱚᱢ ᱮᱫᱟ ᱟᱠᱚ ᱫᱚ ᱥᱮᱛᱟᱜ ᱟᱹᱭᱩᱵ ᱫᱚ ᱵᱟᱠᱚ ᱠᱷᱚᱭ ᱠᱟᱱᱟ ᱢᱟ ᱞᱟᱹᱭᱵᱮᱱ ᱢᱟᱡᱷᱮ ᱥᱟᱡᱷᱮ ᱥᱟᱞ ᱨᱮ ᱢᱤᱫ ᱫᱷᱟᱣ ᱠᱤ ᱵᱟᱨ ᱫᱷᱟᱣ ᱠᱟᱛᱮ ᱠᱟᱹᱴᱤᱡ ᱵᱮᱱ ᱮᱢᱟ ᱠᱚᱣᱟ ᱮ ᱵᱟᱝ ᱚᱱᱟ ᱦᱚᱸ ᱡᱩᱫᱤ ᱵᱟᱵᱮᱱ ᱫᱟᱲᱮᱭᱟᱜᱼᱟ ᱛᱟᱦᱚᱞᱮ ᱟᱹᱲᱤᱥᱚᱜ ᱜᱮᱭᱟ ᱟᱹᱨᱠᱤ ᱾ ᱟᱵᱚ ᱡᱮᱦᱮᱛᱩ ᱠᱚ ᱫᱮᱠ ᱵᱷᱟᱞ ᱮᱫ ᱵᱚᱱᱟ ᱥᱮ,
ᱛᱟᱦᱚᱞᱮ ᱜᱚᱝᱠᱮ ᱟᱯᱮ ᱥᱮᱱ ᱫᱚ ᱥᱤᱢ ᱠᱚᱫᱚ ᱱᱟᱦᱟᱜ ᱟᱹᱥᱩᱞ ᱠᱚᱜᱮᱭᱟᱯᱮ ᱥᱮ ᱵᱟᱝ ᱠᱤᱪᱷᱩ ᱡᱟᱭᱜᱟ ᱨᱮ ᱟᱸᱡᱚᱢ ᱦᱩᱭ ᱠᱟᱱᱟ ᱵᱟᱝ ᱢᱮᱱᱛᱮ ᱩᱱᱠᱩ ᱯᱷᱟᱨᱢᱟ ᱵᱟᱞᱟ ᱥᱤᱢ ᱠᱚᱠᱚ ᱟᱹᱥᱩᱞ ᱠᱚᱜᱮᱭᱟ ᱢᱮᱱ ᱫᱮᱥᱤ ᱴᱟᱭᱤᱯ ᱜᱮᱠᱚ ᱧᱮᱞᱚᱜᱼᱟ ᱟᱫᱚ ᱚᱠᱟ ᱥᱮ ᱟᱛᱳ ᱚᱲᱟᱜ ᱨᱮᱜᱮ ᱚᱱᱠᱟ ᱫᱮᱥᱤ ᱥᱤᱢ ᱜᱮᱯᱮ ᱟᱹᱥᱩᱞ ᱠᱚᱣᱟ,
ᱦᱩᱸ ᱵᱟᱝ ᱚᱱᱠᱟ ᱟᱞᱮ ᱫᱚ ᱫᱮᱥᱤ ᱥᱤᱢ ᱜᱮ ᱟᱹᱥᱩᱞ ᱠᱚᱣᱟᱞᱮ ᱵᱮᱥᱤᱨ ᱵᱷᱟᱜ ᱟᱹᱨᱠᱤ ᱚᱱᱠᱟ ᱯᱷᱨᱟᱢ ᱫᱚ ᱢᱮᱱᱟᱜ ᱛᱟᱠᱚᱣᱟ ᱟᱹᱨᱠᱤ ᱫᱮᱥᱤ ᱥᱤᱢᱟᱜ ᱯᱷᱨᱟᱢ ᱦᱚᱸ ᱢᱮᱱᱟᱜᱼᱟ ᱩᱱᱠᱩ ᱵᱟᱠᱚ ᱞᱟᱹᱭᱟ ᱩᱱᱠᱩ ᱵᱚᱲᱚ ᱵᱚᱲᱚ ᱠᱚ ᱢᱚᱭᱩᱨ ᱴᱷᱚᱱᱴᱟ ᱥᱤᱢ ᱚᱱᱠᱟ,
ᱦᱮᱸ ᱦᱮᱸ ᱦᱮᱸ
ᱫᱮᱥᱤ ᱥᱤᱢ ᱫᱚᱵᱚᱱ ᱧᱟᱢ ᱠᱚᱜᱮᱭᱟ ᱢᱟᱱᱮ ᱪᱮᱫ ᱞᱤᱧ ᱞᱟᱹᱭᱟ ᱜᱚᱢᱠᱮ ᱢᱤᱫᱴᱮᱱ ᱵᱟᱹᱲᱤᱡ ᱱᱮᱥᱟ ᱢᱮᱱᱟᱜ ᱛᱟᱞᱮᱭᱟ ᱟᱨᱠᱤ ᱥᱤᱢ ᱛᱩᱯᱩᱜ ᱡᱟᱦᱟᱸ ᱠᱚ ᱞᱟᱹᱭᱮᱫ ᱟᱨᱠᱤ ᱮᱭ ᱠᱟᱨᱚᱱ ᱛᱮ ᱢᱟᱱᱮ ᱫᱮᱥᱤ ᱥᱤᱢ ᱫᱚ ᱠᱟᱹᱴᱤᱡ ᱫᱚᱦᱚ ᱠᱚᱜᱮ ᱦᱩᱭᱩᱜ ᱟ ᱥᱟᱺᱰᱤ ᱠᱚ ᱠᱚ ᱦᱟᱨᱟᱜ ᱟᱠᱚ ᱛᱩᱯᱩᱜ ᱵᱟᱲᱟ ᱠᱚ ᱦᱩᱭᱩᱜᱼᱟ ᱯᱚᱨᱚᱵᱽ ᱯᱟᱹᱞ ᱠᱚᱨᱮ ᱡᱟᱜᱮ ᱨᱟᱹᱥᱠᱟᱹ ᱛᱮ ᱪᱟᱞᱟᱜ ᱦᱩᱭᱩᱜᱼᱟ ᱢᱚᱠᱚᱨᱵᱚᱞᱮ ᱡᱟᱦᱟᱱᱟᱜ ᱯᱚᱨᱚᱵᱽ ᱠᱚᱨᱮ ᱟᱨᱠᱤ ᱥᱤᱢ ᱛᱩᱯᱩᱜ ᱠᱚ ᱦᱩᱭᱩᱜ ᱜᱮᱛᱟᱞᱮᱭᱟ ᱟᱨᱠᱤ ᱮᱭ ᱠᱟᱨᱚᱱ ᱛᱮ
ᱦᱮᱸ ᱜᱚᱝᱠᱮ ᱢᱮᱱ ᱞᱮᱠᱷᱟᱱ ᱫᱚ ᱟᱞᱮ ᱥᱮᱫ ᱦᱚᱸ ᱦᱩᱭ ᱵᱟᱲᱟᱜ ᱜᱮᱭᱟ ᱚᱱᱠᱟᱜᱮ ᱟᱵᱮᱱ ᱵᱮᱱ ᱞᱟᱹᱭ ᱠᱮᱫ ᱞᱮᱠᱟ ᱟᱞᱮ ᱦᱚᱸ ᱱᱟᱦᱟᱜ ᱚᱱᱠᱟᱜᱮ ᱥᱤᱢ ᱛᱚᱞ ᱠᱟᱛᱮᱫ ᱛᱩᱯᱩᱫ ᱦᱚᱸ ᱢᱤᱫᱵᱟᱨ ᱞᱮ ᱛᱩᱯᱩᱫ ᱵᱟᱲᱟ ᱠᱚᱜᱮᱭᱟ ᱢᱮᱱᱠᱷᱟᱱ ᱜᱚᱢᱠᱮ ᱥᱤᱢ ᱛᱩᱯᱩᱫ ᱫᱚ ᱫᱚᱢᱮ ᱮᱠᱴᱟ ᱱᱟᱯ ᱱᱟᱯᱟᱭ ᱡᱤᱱᱤᱥ ᱫᱚ ᱵᱟᱝ ᱠᱟᱱᱟ ᱢᱮᱱᱠᱷᱟᱱ ᱳᱭ ᱟᱨᱠᱤ ᱢᱚᱱᱮ ᱨᱟᱹᱥᱠᱟᱹᱜ ᱞᱮᱠᱟ ᱢᱤᱫ ᱵᱟᱨ ᱫᱷᱟᱣ ᱛᱩᱯᱩᱜ ᱫᱚ ᱴᱷᱤᱠ ᱜᱮᱭᱟ ᱢᱮᱱᱠᱷᱟᱱ ᱚᱱᱟᱨᱮ ᱢᱤᱫ ᱫᱷᱟᱣ ᱯᱚᱨᱤᱱᱚᱛᱚ ᱞᱮᱱᱠᱷᱟᱱ ᱟᱹᱰᱤ ᱟᱹᱰᱤ ᱟᱭᱢᱟ ᱟᱭᱢᱟ ᱠᱟᱹᱴᱤᱡ ᱥᱚᱝᱥᱟᱨ ᱨᱮᱱᱟᱜ
ᱮ
ᱦᱮᱸ ᱦᱮᱸ ᱚᱵᱚᱥᱚᱭ ᱚᱵᱚᱥ ᱦᱮᱸ ᱾ ᱚᱱᱟ ᱠᱷᱟᱹᱛᱤᱨ ᱜᱮᱛᱤᱧ ᱞᱟᱹᱭ ᱠᱮᱫᱟ ᱡᱮ ᱠᱟᱹᱴᱤᱡ ᱵᱟᱹᱲᱤᱡ ᱱᱮᱥᱟ ᱠᱚ ᱢᱮᱱᱟᱜ ᱛᱟᱞᱮ ᱜᱮᱭᱟ ᱟᱨᱠᱤ ᱾ ᱟᱞᱤᱧ ᱫᱚ ᱚᱱᱠᱟ ᱞᱮᱠᱟ ᱱᱮᱥᱟ ᱫᱚ ᱵᱟᱝᱟ ᱟᱨᱠᱤ ᱯᱚᱨᱚᱵᱽ ᱯᱟᱹᱞ ᱠᱚᱨᱮ ᱥᱟᱵ ᱠᱟᱜ ᱵᱮᱱ ᱢᱚᱠᱚᱨ ᱠᱚᱨᱮ ᱥᱮ ᱡᱟᱦᱱᱟᱜ ᱚᱱᱟ ᱤᱭᱟᱹ ᱯᱟᱨᱚᱢᱮᱱ ᱛᱟᱵᱚᱱᱟ ᱦᱚᱞᱟ ᱢᱟᱫᱷᱮᱨ ᱟᱢᱟᱵᱚᱛᱤ ᱠᱚᱨᱮ ᱛᱳᱯᱳᱫ ᱵᱟᱲᱟᱜ ᱵᱟᱹᱱᱩᱜ ᱞᱮᱠᱟᱜᱮ ᱟᱨ ᱛᱚᱵᱩᱨᱮ ᱚᱱᱟ ᱦᱚᱸᱛᱚ ᱱᱮᱥᱟ ᱠᱟᱱ ᱜᱮᱭᱟ ᱢᱤᱫ ᱫᱤᱱ ᱟᱨ ᱪᱤᱠᱟᱹᱭᱟ ᱯᱮ ᱢᱟ ᱚᱱᱟ ᱠᱟᱹᱴᱤᱡ ᱨᱟᱹᱥᱠᱟᱹ ᱛᱮ ᱪᱟᱞᱟᱜᱼᱟ ᱵᱚᱱ ᱢᱮᱱᱟᱭᱟ ᱥᱟᱺᱰᱤ ᱡᱚᱠᱷᱚᱱ
ᱦᱮᱸ ᱜᱚᱢᱠᱮ ᱚᱱᱟ ᱠᱚᱫᱚ ᱱᱤᱦᱟᱹᱛᱤ ᱢᱤᱫ ᱵᱟᱨ ᱫᱤᱱ ᱫᱚ ᱴᱷᱤᱠ ᱜᱮᱭᱟ ᱢᱚᱱᱮ ᱟᱵᱚᱣᱟᱜ ᱨᱟᱹᱥᱠᱟᱹ ᱨᱟᱹᱥᱠᱟᱹ ᱟᱨ ᱡᱟᱦᱟᱸ ᱛᱤᱱᱟᱹᱜ ᱟᱵᱚᱣᱟᱜ ᱢᱚᱱᱮ ᱨᱟᱹᱥᱠᱟᱹ ᱢᱚᱱᱮ ᱛᱟᱦᱮᱱᱟ ᱩᱱᱟᱹᱜ ᱜᱮ ᱟᱵᱚᱣᱟᱜ ᱢᱚᱱᱮ ᱡᱤᱣᱤ ᱦᱚᱲᱢᱚ ᱟᱹᱰᱤ ᱱᱟᱯᱟᱭ ᱾ ᱱᱟᱯᱟᱭ ᱱᱟᱭᱠᱮ ᱱᱟᱯᱟᱭ ᱜᱮ ᱛᱟᱦᱮᱱ ᱛᱟᱵᱚᱱᱟ ᱾
ᱦᱮᱸ ᱦᱮᱸ ᱦᱮᱸ ᱾
ᱱᱤᱭᱟᱹ ᱢᱟᱹᱱᱢᱤ ᱡᱤᱭᱚᱱ ᱫᱚ ᱦᱩᱭᱩᱜ ᱠᱟᱱᱟ ᱟᱺᱦ ᱚ ᱦᱚᱭ ᱦᱤᱸᱥᱤᱫ ᱞᱮᱠᱟ ᱛᱚ ᱛᱤᱨᱮ ᱪᱟᱞᱟᱜᱼᱟ ᱛᱤᱨᱮ ᱵᱟᱝ ᱪᱟᱞᱟᱜᱼᱟ ᱦᱮᱸ ᱾
ᱚᱱᱟᱜᱮ ᱟᱨᱠᱤ ᱨᱟᱹᱥᱠᱟᱹ ᱨᱟᱹᱥᱠᱟᱹ ᱨᱚᱢᱚᱡ ᱜᱮᱵᱚᱱ ᱛᱟᱦᱮᱱᱟ ᱡᱚᱛᱚ ᱫᱤᱱ ᱵᱚᱱ ᱵᱟᱧᱪᱟᱣ ᱛᱟᱦᱮᱱᱟ ᱵᱟᱝ ᱾ ᱠᱟᱣᱹᱡᱟ ᱠᱷᱟᱹᱯᱟᱨᱤ ᱪᱮᱥᱴᱟ ᱵᱟᱝ ᱠᱟᱹᱭᱡᱟ ᱠᱷᱯᱟᱹᱨᱤ ᱵᱟᱵᱚᱱ ᱠᱚᱨᱟᱣᱟ ᱟᱨᱠᱤ ᱟᱵᱚ ᱫᱚ
ᱦᱮᱸ ᱜᱚᱝᱠᱮ ᱾ ᱦᱮᱸ ᱱᱚᱣᱟ ᱫᱤᱥᱚᱢ ᱨᱮ ᱟᱵᱚ ᱥᱟᱱᱛᱟᱲ ᱟᱭᱢᱟ ᱟᱭᱢᱟ ᱠᱟᱹᱭᱡᱟᱹ ᱠᱷᱟᱹᱯᱟᱹᱨᱤ ᱦᱩᱭᱩᱜ ᱜᱮᱭᱟ ᱢᱮᱱᱠᱷᱟᱱ ᱚᱱᱟ ᱫᱚ ᱥᱟᱵ ᱩᱨᱤᱡ ᱫᱚ ᱵᱟᱝᱵᱚᱱ ᱥᱟᱵ ᱩᱨᱤᱡ ᱞᱮᱠᱷᱟᱱ ᱟᱹᱰᱤ ᱱᱟᱯᱟᱭᱚᱜᱼᱟ ᱾ ᱢᱮᱱᱫᱚ ᱢᱤᱫ ᱜᱷᱟᱲᱤᱡ ᱵᱚᱱ ᱠᱟᱹᱭᱣᱡᱟᱹ ᱠᱷᱟᱹᱯᱟᱹᱨᱤᱭᱮᱱᱟ ᱫᱚᱥᱟᱨ ᱴᱟᱭᱤᱢ ᱫᱚ ᱱᱟᱦᱟᱜ ᱴᱷᱤᱠ ᱟᱵᱚᱣᱟᱜ ᱧᱮᱯᱮᱞ ᱨᱚᱯᱚᱲ ᱱᱟᱹᱭᱛᱮ ᱱᱟᱯᱟᱭ ᱛᱮ ᱦᱩᱭᱩᱜ ᱢᱟ ᱾
ᱦᱮ ᱚᱵᱚᱥᱚᱭ ᱚᱵᱚᱥᱚᱭ ᱾ ᱚᱱᱟ ᱫᱚ ᱢᱟᱱᱮ ᱠᱟᱹᱭᱡᱟᱹ ᱠᱷᱟᱹᱯᱟᱹᱨᱤ ᱥᱚᱝᱥᱟᱨ ᱢᱚᱫᱽᱫᱷᱮ ᱥᱮ ᱟᱵᱚ ᱢᱮᱱᱟᱜ ᱵᱚ ᱥᱟᱱᱛᱟᱲ ᱢᱚᱫᱽᱫᱷᱮ ᱚᱱᱟ ᱫᱚ ᱴᱩᱠ ᱴᱟᱠ ᱫᱚ ᱦᱩᱭᱩᱜ ᱠᱟᱜᱼᱟ ᱠᱤᱱᱛᱩ ᱚᱱᱟ ᱠᱚ ᱥᱟᱵ ᱫᱚᱦᱚ ᱞᱮᱠᱷᱟᱡ ᱛᱚ ᱜᱚᱢᱠᱮ ᱪᱤᱠᱟᱹᱛᱮ ᱫᱤᱥᱚᱢ ᱵᱚᱱ ᱪᱟᱞᱟᱣ ᱫᱟᱲᱮᱭᱟᱜᱼᱟ ᱥᱮ ᱪᱟᱞᱟᱜᱼᱟ? ᱚᱱᱟ ᱠᱚᱫᱚ ᱦᱩᱭᱩᱜ ᱜᱮᱭᱟ ᱨᱟᱹᱥᱠᱟᱹᱭᱟᱵᱚᱱ ᱯᱷᱚᱨᱛᱤ ᱟᱵᱚᱱ ᱠᱷᱟᱹᱯᱟᱹᱨᱤ ᱟᱵᱚᱱ ᱩᱢᱩᱜᱚᱜ ᱟᱵᱚᱱ ᱵᱟᱝ? ᱛᱟᱨ ᱢᱚᱫᱽᱫᱷᱮᱨᱮ ᱛᱟᱦᱮᱱ ᱦᱩᱭᱩᱜ ᱛᱟᱵᱚᱱᱟ ᱟᱨᱠᱤ ᱚᱱᱟ ᱠᱚ ᱥᱟᱵ ᱫᱚ ᱵᱟᱝ
ᱚᱱᱠᱟᱜᱮ ᱱᱚᱜᱼᱚᱭ ᱡᱮ ᱰᱟᱹᱝᱨᱤ ᱠᱟᱰᱟ ᱟᱵᱚ ᱵᱚᱱ ᱢᱮᱱ ᱟᱷ ᱠᱮᱫᱟ ᱟᱹᱥᱩᱞ ᱫᱚ ᱟᱹᱰᱤᱜᱮ ᱥᱚᱨᱮᱥᱟ ᱾
ᱦᱮᱸ
ᱦᱩᱸ, ᱧᱮᱞ ᱞᱮᱠᱷᱟᱱ ᱱᱮᱛᱟᱨ ᱫᱚ ᱴᱮᱠᱴᱟᱨ ᱟᱹᱰᱤ ᱟᱭᱢᱟ ᱟᱭᱢᱟ ᱴᱟᱠᱟ ᱯᱩᱭᱥᱟᱹ ᱠᱚ ᱦᱟᱛᱟᱣ ᱮᱟ ᱚᱱᱠᱟᱜ ᱜᱮ ᱱᱩᱠᱩ ᱟᱵᱚ ᱰᱟᱹᱝᱨᱤ, ᱠᱟᱰᱟ ᱟᱹᱥᱩᱞ ᱠᱟᱛᱮᱫ ᱟᱵᱚ ᱴᱟᱠᱟ ᱯᱩᱭᱥᱟᱹ ᱠᱚ ᱟᱨᱡᱟᱹᱣ ᱵᱚᱱᱟ ᱚᱱᱟ ᱥᱟᱞᱟᱜ ᱛᱮ ᱴᱮᱠᱴᱟᱨ ᱠᱷᱚᱨᱚᱪ ᱠᱚ ᱠᱚ ᱫᱚᱦᱚᱭ ᱛᱟᱵᱚᱱᱟ ᱢᱮᱱ ᱫᱚ ᱠᱟᱰᱟ ᱰᱟᱹᱝᱨᱤ ᱜᱮ ᱱᱟᱦᱟᱜ ᱠᱚ ᱥᱤ ᱞᱮ ᱤᱥᱤᱭᱟᱠᱚ ᱚᱱᱟᱛᱮ ᱱᱟᱦᱟᱜ ᱞᱤᱧ ᱢᱮᱱ ᱦᱚᱪᱚᱭᱮᱫᱟ ᱡᱮ ᱴᱮᱠᱴᱟᱨ ᱠᱷᱚᱡ ᱠᱚ ᱫᱚᱦᱚᱭᱟ,
ᱦᱮᱸ ᱟᱨ ᱫᱚᱥᱟᱨ ᱨᱮ ᱢᱮᱱ ᱞᱮᱠᱷ ᱮᱱᱠᱷᱟᱱ ᱱᱚᱜᱼᱚᱭ ᱡᱮ ᱟᱵᱚ ᱦᱩᱲᱩ ᱤᱨ ᱠᱟᱛᱮᱫ ᱱᱟᱦᱟᱜ ᱴᱮᱠᱴᱟᱨ ᱜᱟᱹᱰᱤ ᱛᱮᱦᱚᱸ ᱠᱚ ᱜᱟᱹᱰᱤ ᱵᱟᱲᱟᱭ ᱜᱮᱭᱟ ᱢᱮᱱᱠᱷᱟᱱ ᱟᱞᱮ ᱫᱤᱥᱚᱢ ᱫᱚ ᱦᱟᱸᱜ ᱚᱱᱠᱟ ᱫᱚ ᱵᱟᱝ ᱜᱮ ᱩᱞ ᱵᱩᱞᱩ ᱵᱤᱨ ᱵᱩᱨᱩ ᱨᱮᱱᱟᱜ ᱠᱟᱜ ᱠᱚ ᱢᱟᱜ ᱠᱟᱛᱮᱫ, ᱜᱟᱹᱰᱤ ᱵᱮᱱᱟᱣ ᱠᱟᱛᱮᱫ ᱚᱱᱟ ᱜᱟᱹᱰᱤ ᱛᱮᱜᱮ ᱱᱟᱦᱟᱜ ᱦᱩᱲᱩ ᱠᱚᱞᱮ ᱥᱟᱜᱟᱲᱟ ᱫᱚ ᱢᱮᱱ ᱫᱚ ᱥᱟᱜᱟᱲ ᱜᱟᱰᱤ
ᱚᱱᱟᱫᱚ ᱟᱹᱰᱤ ᱡᱚᱛᱷᱟᱛ ᱠᱟᱛᱷᱟ ᱵᱮᱱ ᱞᱟᱹᱭ ᱠᱟᱜᱼᱟ ᱾ ᱟᱞᱮ ᱥᱮᱫ ᱫᱚ ᱠᱤᱱᱛᱩ ᱚᱱᱟ ᱰᱟᱝᱨᱤ ᱱᱟᱦᱮᱞ ᱥᱮ ᱰᱟᱹᱝᱨᱤ ᱜᱟᱹᱰᱤ ᱥᱮ ᱠᱟᱲᱟ ᱜᱟᱹᱰᱤ ᱫᱚ ᱾